ᱦᱮᱸ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱟᱪᱪᱷᱟ ᱴᱷᱤᱠ ᱜᱮᱭᱟ ᱪᱮᱫ ᱠᱚᱢ ᱪᱤᱠᱟᱹᱭᱮᱫᱟ
ᱮᱠᱷᱚᱱ ᱫᱚ ᱚᱲᱟᱜ ᱨᱮᱜᱮ ᱢᱮᱱᱟᱜ ᱞᱮᱭᱟ ᱛᱟᱯᱚᱨᱮ ᱢᱤᱫᱴᱟᱝ ᱵᱚᱞ ᱠᱷᱮᱞ ᱦᱩᱭᱩᱜ ᱠᱟᱱᱟ ᱯᱟᱥ ᱟᱛᱳ ᱨᱮᱜᱮ ᱯᱟᱥ ᱨᱮᱜᱮ ᱛᱟᱞᱦᱮ ᱚᱸᱰᱮ ᱛᱩᱯᱩ ᱵᱟᱲᱟ ᱠᱟᱛᱮ ᱪᱟᱞᱟᱜ ᱦᱩᱭᱩᱜ-ᱟ ᱵᱟᱥᱠᱮ ᱵᱚᱞ ᱠᱷᱮᱞ ᱧᱮᱞ ᱟᱯᱮᱮᱥᱮᱫ ᱵᱚᱞ ᱠᱷᱮᱞ ᱠᱚ ᱦᱩᱭᱩᱜ ᱜᱮᱭᱟ᱾
ᱦᱮᱸ ᱦᱮ ᱦᱩᱭᱩᱜ ᱜᱮᱭᱟ, ᱵᱚᱞ ᱠᱷᱮᱞ ᱠᱚ ᱫᱚᱦᱚᱭ ᱜᱮᱭᱟ ᱠᱚ ᱚᱱᱠᱟ᱾
ᱠᱩᱲᱤ ᱜᱤᱫᱽᱨᱟᱹᱣᱟᱼᱜ ᱠᱷᱮᱞᱞ ᱠᱚ ᱛᱟᱦᱮᱱ ᱜᱮᱭᱟ?
ᱦᱮᱸ ᱠᱩᱲᱤᱤᱫᱽᱨᱟᱜ ᱠᱷᱮᱞ ᱦᱚᱸ ᱦᱩᱭᱩᱜᱳ ᱜᱮᱭᱟ, ᱚᱱᱠᱟ ᱫᱚᱦᱚᱭ ᱜᱮᱭᱟ ᱠᱚ ᱦᱳᱭ
ᱟᱞᱮ ᱚᱸᱰᱮ ᱢᱮᱱᱟᱜᱼᱟ ᱠᱩᱲᱤ ᱜᱤᱫᱽᱨᱟᱹ ᱯᱩᱱᱭᱟ ᱴᱤ ᱢᱮᱱᱟᱜᱼᱟ, ᱛᱟᱯᱚᱨᱮ ᱯᱷᱟᱭᱱᱮᱞ ᱦᱩᱭᱩᱜ ᱛᱤᱧᱟᱹ ᱚᱸᱰᱮ ᱯᱟᱛᱟ ᱮᱱᱮᱡ ᱢᱮᱱᱟᱜᱼᱟ, ᱧᱤᱫᱟᱹ ᱵᱮᱲᱟ ᱾
ᱦᱳᱭ - ᱦᱳᱭ ᱟᱫᱚ ᱯᱟᱛᱟ ᱮᱱᱮᱡ ᱫᱚ ᱤᱭᱟᱹ ᱪᱮᱫ ᱮᱠᱷᱮᱱ ᱯᱟᱛᱟ ᱜᱮᱭᱟ ᱥᱮ ᱟᱨ ᱪᱮᱫ ᱚᱱᱠᱟ ᱰᱟᱱᱴᱟ ᱠᱚᱥᱮ ᱪᱮᱫ ᱠᱚᱠᱚ ᱮᱱᱮᱡ ᱜᱮᱭᱟ
ᱚᱱᱟᱫᱚ ᱵᱟᱹᱧ ᱞᱟᱹᱭ ᱫᱟᱲᱮᱭᱟᱜ ᱠᱟᱱᱟ ᱠᱤᱱᱛᱩ ᱯᱟᱛᱟ ᱠᱚ ᱞᱟᱹᱭ ᱠᱟᱫᱟ ᱛᱚ ᱛᱟᱯᱚᱨᱮ ᱟᱫᱚ ᱩᱱᱟᱹᱜ ᱴᱟ ᱧᱮᱞ ᱵᱟᱝ ᱦᱩᱭᱠ ᱠᱟᱱᱟ ᱾
ᱚ ᱟᱪᱪᱷᱟ ᱟᱪᱪᱷᱟ ᱚ ᱛᱟᱦᱞᱮ ᱟᱯᱮ ᱥᱮᱱ ᱫᱚ ᱠᱟᱨᱟᱢ ᱠᱚᱫᱚ ᱦᱩᱭᱩᱜ ᱟᱥᱮ ᱵᱟᱝ?
ᱦᱮᱸ ᱠᱟᱨᱟᱢ ᱠᱚ ᱦᱩᱭᱩᱜ ᱜᱮᱭᱟ ᱾
ᱚ ᱛᱟᱦᱚᱞᱮ ᱠᱟᱨᱟᱢ ᱫᱚᱱ ᱠᱚᱫᱚ ᱵᱟᱲᱟᱭ ᱜᱮᱭᱟ ᱛᱚ
ᱠᱟᱨᱚᱱ ᱫᱚ ᱟᱞᱮ ᱯᱟᱥ ᱟᱹᱛᱳ ᱨᱮ ᱧᱮᱞ ᱵᱟᱲᱟ ᱦᱩᱭ ᱟᱠᱟᱱᱟ ᱟᱞᱮ ᱴᱷᱮᱱ ᱫᱚ ᱟᱹᱰᱤ ᱞᱟᱦᱟᱮ ᱦᱩᱭ ᱟᱠᱟᱱᱟ ᱛᱟᱦᱚᱞᱮ ᱯᱟᱥᱥᱚᱛᱚᱨᱚ ᱪᱟᱞᱟᱜ ᱦᱩᱭᱩᱜ ᱜᱮᱭᱟ ᱛᱚ ᱯᱮᱠᱴᱤᱥ ᱵᱟᱹᱱᱩᱜᱼᱟ ᱥᱮᱨᱚᱠᱚᱢ ᱛᱚ ᱢᱚᱴᱟᱢᱩᱴᱤ ᱫᱚ ᱵᱟᱲᱟᱭ ᱢᱮᱱᱟᱜᱼᱟ᱾
ᱚ ᱟᱪᱪᱷᱟ - ᱟᱪᱪᱷᱟ ᱦᱳᱭ
ᱢᱟᱱᱮ ᱴᱨᱟᱰᱤᱥᱚᱱᱟᱞ - ᱴᱨᱟᱰᱤᱥᱚᱱᱟᱞ ᱡᱟᱦᱟᱸ ᱠᱟᱞᱪᱟᱨ ᱟᱵᱚᱣᱟᱜ ᱮᱱᱮᱡ ᱥᱮᱨᱮᱧ ᱢᱮᱱᱟᱜ ᱢᱮᱱᱟᱜᱼᱟ ᱚᱱᱟᱫᱚ ᱥᱮᱴᱟ ᱞᱟᱹᱠᱛᱤ ᱠᱟᱱᱟ ᱮᱠᱟᱞ ᱜᱮ᱾
ᱦᱳᱭ ᱦᱳᱭ ᱮᱠᱫᱚᱢ - ᱮᱠᱫᱚᱢ ᱦᱳᱭ ᱟᱞᱮ ᱴᱷᱮᱱ ᱦᱚᱸ ᱦᱩᱭᱩᱜ ᱜᱮᱭᱟ ᱠᱟᱨᱟᱢ ᱠᱚ, ᱦᱮᱸ ᱟᱨ ᱦᱳᱭ ᱟᱯᱮ ᱫᱚ ᱪᱮᱫ ᱪᱮᱫ ᱠᱟᱨᱟᱢ ᱠᱚ ᱦᱟᱹᱨ ᱜᱮᱭᱟ ᱛ ᱪᱮᱫ ᱠᱚᱢ ᱵᱟᱲᱟᱭ ᱜᱮᱭᱟ ᱡᱮ ᱱᱚᱣᱟ ᱥᱮ ᱚᱱᱟ ᱠᱟᱱᱟ᱾
ᱠᱟᱨᱟᱢ ᱩᱱᱟᱹᱜ ᱴᱟᱜ ᱫᱚ ᱤᱧᱫᱚ ᱵᱟᱹᱧ ᱵᱟᱲᱟᱭᱟ᱾
ᱟᱪᱪᱷᱟ ᱟᱪᱪᱷᱟ ᱦᱮᱸ ᱛ ᱥᱮᱮ
ᱚᱱᱟ ᱵᱮᱮ ᱠᱟᱹᱴᱤᱡ ᱞᱟᱹᱭ ᱞᱮᱠᱷᱟᱱ ᱵᱷᱟᱭ ᱠᱚᱜᱼᱟ
ᱦᱳᱭ, ᱦᱳᱭ, ᱦᱳᱭ ᱟᱞᱮ ᱟᱞᱮ ᱥᱮᱱ ᱫᱚ ᱤᱧ ᱡᱟᱦᱟᱸᱛᱤᱱᱟᱹᱜ ᱤᱧ ᱵᱟᱲᱟᱭᱟ ᱤᱫᱟᱹ ᱠᱟᱨᱟᱢ, ᱡᱛᱭᱟᱹᱨ ᱠᱟᱨᱟᱢ, ᱪᱷᱟᱛᱟ ᱠᱟᱨᱟᱢ ᱰᱟᱠ ᱠᱟᱨᱟᱢ ᱚᱱᱟ ᱠᱚ ᱦᱩᱭᱩᱜ ᱜᱮᱭᱟ ᱛᱚ ᱟᱞᱮᱚ ᱠᱟᱨᱟᱢ ᱞᱮ ᱦᱟᱹᱨᱟ᱾ ᱟᱨ ᱟᱞᱮᱭᱟᱜ ᱠᱟᱨᱟᱢ ᱫᱚ ᱰᱟᱺᱟᱹᱜᱩᱣᱟᱹ ᱠᱟᱨᱟᱢ ᱢᱟᱱᱮ ᱡᱟᱦᱟᱸᱭ ᱫᱚ ᱰᱟᱺᱜᱣᱟᱹ ᱠᱩᱲᱤ ᱜᱤᱫᱽᱨᱟᱹ ᱠᱚ ᱦᱟᱹᱨ ᱨᱟᱠᱟᱵᱟ᱾ ᱟᱨ ᱩᱱᱠᱩ ᱵᱟᱹᱟᱦᱩ ᱠᱩᱲᱤ ᱠᱚᱫᱚ ᱩᱱᱠᱩ ᱫᱚ ᱥᱩᱫᱩ ᱢ ᱯᱮ ᱫᱤᱱ ᱨᱮᱠᱚ ᱢᱮᱥᱟ ᱫᱟᱲᱮᱭᱟᱜᱼᱟ ᱠᱤᱱᱛᱩ ᱚᱱᱟ ᱠᱟᱨᱟᱢ ᱫᱚ ᱵᱟᱠᱚ ᱦᱟᱹᱨ ᱫᱟᱲᱮᱭᱟᱜᱼᱟ ᱢᱟᱱᱮ ᱦᱟᱹᱨ ᱨᱟᱠᱟᱵ ᱫᱚ ᱵᱟᱠᱚ ᱫᱟᱲᱮᱭᱟᱜᱼᱟ᱾ ᱟᱨ ᱤᱭᱟᱹ ᱜᱟᱰᱟ ᱫᱷᱟᱨᱮᱞᱮ ᱪᱟᱞᱟᱜᱼᱟ ᱪᱟᱞᱟᱣ ᱠᱟᱛᱮ ᱚᱸᱰᱮ ᱵᱟᱟᱹᱞᱤ ᱠᱚ ᱵᱟᱟᱹᱞᱤ ᱠᱚᱞᱮ ᱟᱹᱨᱩᱵ ᱥᱟᱯᱷᱟ ᱠᱮᱫ ᱛᱮ ᱚᱱᱟ ᱤᱭᱟᱹ ᱰᱟᱞᱟ ᱞᱮ ᱤᱫᱤ ᱠᱟᱼᱟ ᱟᱨᱚ ᱦᱳᱭ ᱦᱳᱭ ᱚᱱᱟ ᱟᱨ ᱚᱱᱟ ᱫᱟᱹᱟᱹᱲᱣᱟᱹ ᱠᱚ ᱢᱮᱛᱟᱜ ᱜᱮᱭᱟ ᱟᱫᱚ, ᱚᱱᱟ ᱨᱮᱞᱮ ᱦᱟᱹᱨᱟ ᱟᱨ ᱚᱱᱟ ᱪᱮᱛᱟᱱ ᱤᱛᱟᱹ ᱠᱚ, ᱡᱚᱱᱰᱨᱟ ᱤᱛᱟᱹ ᱛᱟᱨᱯᱚᱨ ᱵᱟ ᱚᱡᱽᱨᱟ ᱤᱛᱟᱹ ᱨᱟᱦᱮᱲ ᱤᱛᱟᱹ ᱢᱩᱜᱽ ᱤᱛᱟᱹ ᱟᱨ ᱦᱚᱲᱮᱫ ᱤᱛᱟᱹ ᱚᱱᱠᱟᱜ ᱜᱮ ᱟᱨᱚ ᱵᱚᱦᱩᱛ ᱤᱛᱟᱹ ᱛᱟᱦᱮᱱᱟ ᱟᱨ ᱛᱟᱦᱞᱮ ᱚᱱᱟ ᱠᱚᱞᱮ ᱤᱫᱤ ᱠᱼᱟ ᱚᱱᱟ ᱟᱹᱨᱩᱵ ᱠᱟ ᱠᱟᱛᱮᱮᱫ ᱚᱱᱟ ᱪᱮᱛᱟᱱ ᱨᱮᱞᱮ ᱪᱷᱩᱲᱭᱟᱹᱜᱜᱼᱟ ᱪᱮᱛᱟᱱ ᱨᱮ ᱵᱟᱹᱞᱤ ᱠᱚᱞᱮ ᱮᱢᱟᱜ ᱛᱮ, ᱟᱨ ᱚᱱᱠᱟ ᱤᱭᱟᱹᱦᱟᱹᱨ ᱠᱟᱛᱮᱮᱫ ᱟᱫᱚ ᱚᱲᱟᱜ ᱞᱮ ᱟᱹᱜᱩ ᱠᱮᱫ ᱜᱮ ᱟᱨ ᱦᱮᱸ ᱟᱹᱰᱤ ᱡᱟᱠ ᱡᱚᱨᱚᱠ ᱠᱟᱛᱮᱜ ᱦᱩᱭᱩᱜ ᱜᱮᱭᱟ ᱾ ᱟᱨ ᱚᱱᱟ ᱰᱟᱹᱨ ᱯᱩᱡᱟᱹ ᱦᱤᱞᱳᱜ ᱫᱚ, ᱚᱱᱠᱟ ᱟᱞᱮ ᱫᱚ ᱮᱴᱟᱜ ᱟᱛᱩ ᱞᱮᱮ ᱪᱟᱞᱟᱜ ᱜᱮᱭᱟ ᱚᱱᱠᱟ ᱤᱭᱟᱹ ᱠᱟᱨᱟᱢ ᱡᱟᱭᱜᱟ ᱾ ᱦᱮᱸ ᱩᱱᱠᱩ ᱦᱳᱭ ᱚᱱᱟ ᱟᱛᱩ ᱨᱮ ᱡᱟᱦᱟᱸᱭ ᱠᱚ ᱦᱟᱹᱨ ᱠᱟᱜᱼᱟ, ᱛᱟᱦᱚᱞᱮ ᱩᱱᱠᱩ ᱴᱷᱮᱱ ᱞᱮ ᱪᱟᱞᱟᱜᱼᱟ ᱾ ᱩᱱᱠᱩ ᱪᱟᱞᱟᱣ ᱠᱟᱛᱮ ᱩᱱᱠᱩᱣᱟᱜ ᱟᱨᱟᱱ ᱤᱭᱟᱹ ᱞᱮ ᱰᱟᱞᱟ ᱞᱮ ᱛᱩᱞ ᱩᱰᱩᱠᱟ ᱨᱟᱪᱟ ᱛᱮ ᱟᱨ ᱚᱸᱰᱮ ᱚᱱᱟ ᱞᱮ ᱡᱟᱜᱟ ᱞᱟᱜᱟᱣᱟ ᱟᱨ ᱛᱟᱯᱚᱨᱮ ᱚᱱᱠᱟ ᱠᱟᱛᱮ ᱟᱫᱚ ᱚᱲᱟᱜ ᱞᱮ ᱦᱤᱡᱩᱜᱼᱟ ᱾ ᱟᱠᱚ ᱦᱚᱸᱠᱚ ᱚᱱᱠᱟ ᱮᱴᱟᱜ ᱟᱹᱛᱩ ᱠᱚᱨᱮ ᱦᱚᱸᱠᱚ ᱦᱮᱡ ᱵᱟᱲᱟᱜ ᱜᱮᱭᱟ ᱾ ᱦᱮᱸ ᱮᱱᱦᱤᱞᱳᱜ ᱛᱟᱨᱯᱚᱨ ᱮᱱᱦᱤᱞᱳᱜ ᱫᱚ ᱵᱤᱱᱛᱤ ᱠᱚ ᱦᱩᱭᱩᱜ ᱜᱮᱭᱟ ᱾ ᱟᱨ ᱟᱛᱩ ᱨᱮᱱ ᱢᱩᱠᱷᱤᱭᱟᱹ, ᱦᱳᱭ ᱥᱟᱨᱟ ᱧᱤᱫᱟᱹ ᱜᱮ᱾
ᱟᱨ ᱵᱟᱭᱨᱮ ᱠᱷᱚᱱ ᱮᱢᱱᱤ ᱠᱟᱨᱟᱢ ᱫᱚᱞ ᱠᱚ ᱦᱤᱡᱩᱜ ᱜᱮᱭᱟ ᱥᱮ ᱵᱟᱝ? ᱥᱮ
ᱦᱳᱭ ᱦᱳᱭ ᱦᱳᱭ ᱾ ᱟᱨ ᱟᱛᱩ ᱨᱮᱱ ᱦᱚᱸ ᱤᱭᱟᱹ ᱚᱱᱟ ᱫᱚ ᱰᱟᱹᱨ ᱯᱩᱡᱟᱹ ᱯᱚᱨᱮᱨ ᱫᱤᱱ ᱠᱟᱨᱟᱢ ᱫᱚᱱ ᱫᱚ ᱾ᱺᱦᱮᱸ, ᱦᱳᱭ ᱚᱱᱟ ᱫᱚ ᱟᱛᱳ ᱨᱮᱱ ᱦᱚᱲ ᱦᱚᱸᱠᱚ ᱠᱚ ᱦᱚᱸᱞᱮ ᱟᱹᱜᱩ ᱠᱚᱜᱮᱭᱟ᱾ ᱚᱱᱠᱟ ᱥᱤᱨᱯᱟᱹ ᱫᱤᱭᱮ ᱦᱚᱸᱞᱮ ᱟᱹᱜᱩ ᱠᱚᱜᱮᱭᱟ᱾ ᱡᱮ ᱡᱟᱦᱟᱸᱭᱴᱟᱜ ᱫᱚᱞᱮ ᱫᱟᱲᱮᱭᱟᱜᱼᱟ ᱾ ᱩᱱᱤ ᱫᱚ ᱠᱟᱹᱴᱤᱡ ᱥᱮᱨᱚᱠᱚᱢ ᱟᱨ ᱚᱱᱠᱟ ᱥᱟᱱᱛᱚᱱᱟ ᱤᱭᱟᱹ ᱦᱤᱥᱟᱹᱵᱽ ᱛᱮᱞᱮ ᱮᱢᱟ ᱟᱠᱚ ᱜᱮᱭᱟ ᱾ ᱦᱮᱸ ᱟᱨ ᱟᱞᱮ ᱟᱹᱛᱩ ᱠᱚᱨᱮᱱ ᱦᱚᱸᱠᱚ ᱪᱟᱞᱟᱣ ᱵᱟᱲᱟᱜ ᱜᱮᱭᱟ ᱾
ᱛᱟᱦᱟᱞᱮ ᱟᱯᱮ ᱥᱮᱫ ᱨᱮ ᱡᱟᱠ ᱡᱚᱢᱚᱠ ᱵᱷᱟᱵᱮ ᱜᱮ ᱦᱩᱭᱩᱜ ᱜᱮᱭᱟ?
ᱦᱳᱭ ᱟᱹᱰᱤ ᱡᱟᱠ ᱡᱚᱢᱚᱠ᱾
ᱟᱞᱮ ᱴᱷᱮᱱ ᱫᱚ ᱟᱹᱰᱤ ᱞᱟᱦᱟ ᱦᱩᱭ ᱞᱮᱱᱟ ᱛᱚ ᱮᱠᱷᱚᱱ ᱫᱚ ᱵᱟᱝ ᱦᱩᱭᱩᱜ ᱠᱟᱱᱟ ᱾
ᱦᱚ ᱟᱪᱪᱷᱟ ᱟᱪᱪᱷᱟ ᱦᱳᱭ᱾ ᱚᱱᱮ ᱠᱟᱨᱟᱢ ᱡᱟᱦᱟᱸᱭ ᱠᱟᱨᱟᱢᱟᱭ ᱥᱮ ᱡᱟᱦᱟᱸᱭ ᱠᱟᱨᱟᱢ ᱤᱭᱟᱹ ᱫᱚᱱ, ᱩᱱᱤ ᱫᱚ ᱚᱱᱟ ᱠᱟᱨᱟᱢ ᱪᱟᱵᱟ ᱠᱟᱛᱮᱜ ᱨᱮᱦᱚᱸ ᱚᱱᱟ ᱛᱩᱢᱫᱟᱹᱜ ᱴᱟᱢᱟᱠᱟᱜ ᱨᱩ ᱫᱚ ᱞᱩᱛᱩ ᱨᱮ ᱛᱟᱠᱮᱨᱟᱭ ᱜᱮᱭᱟ ᱾ ᱢᱟᱱᱮ ᱩᱱᱟᱹᱜ ᱜᱮ ᱡᱟᱠ ᱡᱚᱨᱚᱠ ᱠᱟᱛᱮ ᱦᱩᱭᱩᱜᱼᱟ ᱾
ᱦᱮᱸ ᱦᱩᱭᱩᱜᱼᱟ ᱾
ᱩᱱᱟᱹᱜ ᱜᱮ ᱩᱱᱟᱹᱜ ᱜᱮ ᱨᱚᱢᱚᱡᱽ ᱟᱹᱭᱠᱟᱹᱜᱼᱟ ᱾
ᱟᱪᱪᱷᱟ ᱾
ᱦᱳᱭ ᱟᱨ ᱛᱟᱦᱞᱮ ᱦᱳᱭ ᱦᱳᱭ ᱦᱳᱭ ᱦᱮᱸ᱾ ᱟᱨ ᱛᱟᱦᱟᱞᱮ ᱟᱯᱮ ᱥᱮᱱ ᱫᱚ ᱥᱚᱨᱦᱟᱭ ᱫᱚ ᱪᱮᱫ ᱞᱮᱠᱟ ᱦᱩᱭᱩᱜ ᱜᱮᱭᱟ?
ᱥᱚᱨᱦᱟᱭ ᱦᱚᱸ ᱢᱟᱱᱮ ᱥᱮᱨᱚᱠᱚᱢ ᱡᱟᱸᱠ ᱡᱚᱢᱚᱠ ᱵᱷᱟᱵ ᱫᱚ ᱵᱟᱝ ᱦᱩᱭᱩᱜ ᱜᱮᱭᱟ᱾ ᱦᱩᱭᱩᱜ ᱜᱮᱭᱟ ᱢᱚᱴᱟᱢᱩᱴᱤ᱾
ᱚ ᱟᱪᱪᱷᱟ ᱟᱪᱪᱷᱟ ᱾ ᱛᱟᱹᱣ ᱦᱚᱸ ᱪᱮᱫ ᱞᱮᱠᱟ ᱦᱩᱭᱩᱜᱼᱟ ᱤᱱᱟᱹᱜᱮ ᱾
ᱥᱚᱨᱦᱟᱭ ᱵᱚᱞᱛᱮ ᱤᱧ ᱡᱟᱦᱟᱸᱧ ᱧᱮᱞ ᱟᱠᱟᱫᱟ
ᱦᱳᱭ ᱦᱳᱭ ᱾
ᱢᱟᱱᱮ ᱟᱹᱰᱤ ᱦᱚᱲ ᱠᱚ ᱯᱤᱴᱷᱟᱹ ᱞᱟᱴᱷᱟᱭ ᱜᱮᱭᱟ᱾ ᱛᱟᱯᱚᱨᱮ ᱥᱚᱨᱦᱟᱭ ᱨᱮ ᱰᱟᱹᱝᱨᱤ ᱠᱷᱩᱱᱴᱟᱹᱣ ᱠᱚ ᱦᱩᱭᱩᱜ ᱜᱮᱭᱟ ᱢᱟᱡᱟᱱ ᱵᱮᱲᱟ ᱾
ᱦᱳᱭ ᱦᱳᱭ ᱾ ᱟᱨ ᱟᱯᱮ ᱫᱚᱯᱮ ᱠᱷᱩᱱᱴᱟᱹᱣ ᱠᱚᱣᱟ ᱥᱮ ᱵᱟᱝ ᱜᱮ?
ᱦᱮᱸ ᱟᱞᱮ ᱫᱚᱞᱮ ᱠᱷᱩᱱᱴᱟᱹᱣ ᱠᱚᱣᱟ, ᱠᱷᱩᱱᱟᱹᱣ ᱫᱚ ᱦᱩᱭᱩᱜ ᱜᱮᱭᱟ ᱾
ᱚ ᱟᱪᱪᱷᱟ ᱟᱪᱪᱷᱟ ᱦᱳᱭ ᱾
ᱢᱟᱱᱮ ᱠᱩᱞᱦᱤ ᱨᱮ ᱰᱟᱝᱨᱤ ᱠᱚᱨᱮ ᱛᱚᱞ ᱠᱚᱜᱮᱭᱟ ᱢᱟᱱᱮ ᱢᱤᱱᱤᱢᱟᱢ ᱥᱟᱛ ᱟᱴᱴᱤ ᱜᱟᱱ ᱾
ᱦᱳᱭ ᱦᱳᱭ ᱦᱮᱸ᱾
ᱫᱤᱭᱮ ᱛᱩᱢᱫᱟᱜ ᱴᱟᱢᱟᱠ ᱟᱛᱮᱫ ᱡᱷᱚᱛᱚ ᱠᱚ ᱦᱤᱡᱩᱜ ᱜᱮᱭᱟ ᱾
ᱦᱳᱭ ᱦᱳᱭ ᱦᱳᱭ ᱾
ᱛᱟᱯᱚᱨᱮ ᱰᱟᱹᱝᱨᱤ ᱪᱟᱨᱦᱟᱣ ᱠᱚ ᱦᱩᱭᱩᱜ ᱜᱮᱭᱟ ᱾ ᱡᱟᱦᱟᱸᱭ ᱜᱩᱱᱤ ᱜᱩᱨᱤᱵ ᱠᱚ ᱢᱮᱱᱟᱜ ᱥᱮᱨᱮᱧ ᱜᱮᱭᱟ ᱠᱚ ᱡᱟᱦᱟᱸᱭ ᱠᱟᱹᱴᱤᱡ ᱨᱩᱥᱤᱠᱟ ᱧᱚᱜ ᱜᱮᱭᱟ ᱠᱚ ᱾ ᱩᱱᱠᱩ ᱦᱚᱸ ᱥᱮᱨᱮᱧ ᱜᱮᱭᱟ᱾ ᱛᱟᱯᱚᱨᱮ ᱩᱱᱠᱩ ᱰᱟᱹᱝᱨᱤ ᱪᱟᱨᱦᱟᱣ ᱞᱟᱹᱜᱤᱫ ᱛᱮ ᱟᱨ ᱨᱮᱱ ᱠᱚᱲᱟ ᱜᱤᱫᱽᱨᱟᱹ ᱠᱚᱦᱚᱸ ᱢᱮᱱᱟᱜ ᱠᱚᱣᱟ᱾ ᱟᱨ ᱢᱟᱱᱮ ᱰᱟᱹᱝᱨᱤ ᱪᱟᱢᱲᱟ ᱠᱚ ᱛᱟᱦᱮᱱ ᱜᱮᱭᱟ᱾ ᱚᱱᱟ ᱠᱚ ᱞᱟᱹᱜᱤᱫ ᱮ ᱰᱟᱹᱝᱨᱤ ᱪᱟᱨᱟᱣ ᱠᱚ ᱦᱩᱭᱩᱜ ᱜᱮᱭᱟ ᱾ ᱛᱟᱦᱟᱞᱮ ᱱᱤ ᱝᱠᱟᱹ ᱠᱷᱩᱱᱟᱹᱣ ᱠᱷᱩᱱᱴᱟᱹᱣ ᱫᱚ ᱢᱚᱴᱟᱢᱩᱴᱤ ᱵᱷᱟᱜᱮ ᱜᱮ ᱦᱩᱭᱩᱜᱼᱟ ᱟᱞᱮ ᱴᱷᱮᱱ ᱫᱚ ᱾
ᱦᱳᱭ-ᱦᱳᱭ ᱛᱟᱦᱟᱞᱮ ᱟᱯᱮ ᱥᱮᱱ ᱫᱚ ᱱᱚᱝᱠᱟ ᱫᱚ ᱦᱩᱭᱩᱜᱼᱟᱥᱮ ᱵᱟᱝ? ᱡᱮᱢᱚᱱ ᱟᱞᱮ ᱥᱮᱱ ᱫᱚ ᱡᱚᱠᱷᱚᱱ ᱠᱚ ᱠᱷᱩᱱᱴᱟᱹᱣ ᱠᱚᱣᱟ ᱦᱮᱸ ᱥᱮ ᱡᱟᱦᱟᱸ ᱼᱼ ᱠᱷᱩᱱᱴᱤ ᱨᱮᱠᱚ ᱠᱷᱩᱱᱴᱟᱹᱣ ᱠᱚᱣᱟ ᱚᱱᱟ ᱠᱷᱩᱱᱴᱤ ᱨᱮ। ᱮ ᱯᱟᱹᱣᱨᱟᱹ ᱵᱚᱛᱚᱞ ᱵᱟᱠᱷᱟᱱ ᱫᱚ ᱯᱤᱴᱷᱟᱹ ᱵᱟᱠᱷᱟᱱ ᱫᱚ ᱚᱱᱠᱟᱜᱮ ᱯᱚᱭᱥᱟ ᱠᱚ ᱛᱚᱞ ᱠᱟᱜᱼᱟ। ᱟᱨ ᱡᱚᱠᱷᱚᱱ ᱰᱟᱝᱨᱤ ᱪᱟᱨᱦᱟᱣ ᱦᱩᱭᱩᱜᱼᱟ ᱤᱱᱟᱹ ᱚᱠᱛᱚ ᱛᱮ ᱡᱟᱦᱟᱸᱭ ᱫᱮᱡ ᱠᱟᱛᱮ ᱚᱱᱟ ᱠᱷᱩᱱᱴᱤ ᱠᱷᱚᱱ ᱚᱱᱟ ᱠᱚᱭ ᱟᱬᱜᱚ ᱡᱚᱝᱟ᱾ ᱚᱱᱟ ᱫᱚ ᱩᱱᱤᱭᱟᱜ ᱜᱮ ᱦᱩᱭᱩᱜᱼᱟ। ᱟᱫᱚ ᱟᱯᱮ ᱥᱮᱱ ᱫᱚ ᱚᱱᱠᱟ ᱫᱚ ᱦᱩᱭᱩᱜ ᱟᱥᱮ ᱵᱟᱝ ᱜᱮ?
ᱟᱞᱮ ᱼᱼ ᱯᱟᱥ ᱨᱮ ᱮᱴᱟᱜ ᱟᱹᱛᱩ ᱠᱚᱨᱮ ᱦᱩᱭᱩᱜᱼᱟ᱾ ᱠᱤᱱᱛᱩ ᱟᱞᱮ ᱴᱷᱮᱱ ᱫᱚ ᱚᱱᱠᱟ ᱫᱚ ᱠᱚᱨᱟᱣ ᱵᱟᱝ ᱦᱩᱭ ᱟᱠᱟᱱᱟ᱾ ᱮᱠᱷᱚᱱ ᱯᱚᱨᱡᱚᱱᱛᱚ ᱤᱧ ᱵᱟᱧ ᱧᱟᱢ ᱟᱠᱟᱫᱟ। ᱚᱱᱠᱟᱱᱟᱜ ᱫᱚ ᱵᱟᱝ ᱦᱩᱭᱩᱜ ᱜᱮᱭᱟ᱾ ᱦᱮᱸ ᱮᱴᱟᱜ ᱡᱟᱭᱜᱟ ᱨᱮ ᱦᱩᱭᱩᱜ ᱜᱮᱭᱟ ᱡᱮ ᱚᱱᱟ ᱠᱷᱩᱱᱴᱤ ᱠᱚᱨᱮ ᱥᱩᱱᱩᱢ ᱠᱚ ᱡᱚᱫ ᱠᱟᱜᱼᱟ ᱵᱤᱨᱟᱴ।
ᱦᱳᱭ-ᱦᱳᱭ-ᱦᱳᱭ ᱦᱮᱸᱻᱦᱮᱸ
ᱢᱟᱱᱮ ᱟᱞᱮ ᱴᱷᱮᱱ ᱫᱚ ᱧᱮᱞ ᱢᱟ ᱦᱩᱭ ᱠᱟᱱᱟ ᱠᱤᱱᱛᱩ ᱮᱴᱟᱜ ᱡᱟᱭᱜᱟ ᱨᱮᱫᱚ ᱠᱚᱨᱟᱣ ᱜᱮᱭᱟ ᱠᱚ ᱱᱤᱭᱟᱹ ᱠᱚ
ᱦᱳᱭ-ᱦᱳᱭ ᱦᱮᱸᱻ ᱟᱨ ᱛᱟᱦᱚᱞᱮ ᱟᱯ ᱥᱮᱱ ᱫᱚ ᱠᱩᱲᱤ ᱜᱤᱫᱟᱹᱨ ᱠᱚᱫᱚ ᱥᱮ ᱟᱭᱳ ᱦᱚᱲ ᱠᱚᱫᱚ ᱜᱟᱹᱭ ᱡᱟᱜᱟ ᱫᱚᱠᱚ ᱪᱟᱞᱟᱜ ᱜᱮᱭᱟ ᱥᱮ ᱵᱟᱝ
ᱵᱟᱝ ᱟᱭᱳ ᱦᱚᱲ ᱠᱚᱫᱚ ᱜᱟᱹᱭ ᱡᱟᱜᱟᱣ ᱫᱚ ᱵᱟᱝᱠᱚ ᱪᱟᱞᱟᱜᱼᱟ ᱤᱧ ᱵᱟᱹᱧ ᱧᱮᱞ ᱵᱟᱲᱟ ᱟᱠᱟᱫ ᱠᱚᱣᱟ ᱩᱱᱠᱩ ᱵᱟᱵᱟ ᱦᱚᱲ ᱠᱚᱠᱚ ᱪᱟᱞᱟᱜ ᱜᱮᱭᱟ ᱩᱱᱠᱩᱜ ᱜᱮ ᱠᱚᱲᱟ ᱜᱤᱫᱽᱨᱟᱹ ᱠᱚ ᱛᱟᱦᱮᱱ ᱜᱮᱭᱟ᱾
ᱦᱳᱭ-ᱦᱳᱭ ᱟᱨ ᱪᱮᱫ-ᱪᱮᱫ ᱠᱚᱠᱚ ᱤᱫᱤᱛᱮ ᱜᱟᱹᱭ ᱡᱟᱜᱟ ᱫᱚ?
ᱜᱟᱹᱭ ᱡᱟᱜᱟᱣ ᱵᱚᱞᱛᱮ ᱴᱟᱢᱟᱠ, ᱛᱩᱢᱫᱟᱜ ᱟᱛᱮᱫ ᱠᱚ ᱪᱟᱞᱟᱜᱼᱟ᱾
ᱦᱳᱭ-ᱦᱳᱭ
ᱛᱟᱯᱚᱨᱮ ᱜᱟᱹᱭ ᱡᱟᱜᱟᱣ ᱨᱮᱱᱟᱜ ᱥᱮᱨᱮᱧ ᱠᱚ ᱛᱟᱦᱮᱱᱟ ᱛᱟᱦᱚᱞᱮ ᱡᱟ ᱦᱟᱸᱭ ᱥᱮᱠᱚ ᱵᱟᱲᱟᱭᱟ ᱚᱱᱟ ᱴᱟᱢᱟᱠ ᱨᱩ ᱯᱚᱨᱮ ᱩᱱᱠᱩ ᱥᱮᱨᱮᱧ ᱜᱮᱭᱟ ᱛᱟᱯᱚᱨᱮ ᱯᱨᱚᱛᱤᱴᱤ ᱚᱲᱟᱜ ᱨᱮ ᱡᱮ ᱡᱮᱢᱚᱱ ᱠᱚ ᱮᱢᱟ ᱠᱚᱣᱟ ᱪᱟᱣᱞᱮ, ᱯᱚᱭᱥᱟ ᱚᱱᱠᱟᱠᱚ ᱮᱢᱟ ᱠᱚᱜᱮᱭᱟ᱾
ᱦᱮᱸᱻᱦᱮᱸ ᱦᱳᱭ ᱟᱞᱮ-ᱟᱞᱮ ᱥᱮᱱ ᱦᱚᱸ ᱚᱱᱠᱟᱜ ᱜᱮ ᱟᱫᱚ ᱠᱩᱲᱤ ᱜᱤᱫᱟᱹᱨ ᱠᱚᱦᱚᱸ ᱠᱚ ᱪᱟᱞᱟᱜ ᱜᱮᱭᱟ ᱟᱞᱮ ᱥᱮᱱ ᱫᱚ ᱦᱳᱭ ᱜᱟᱹᱭ ᱡᱟᱜᱟ ᱦᱮᱸ ᱦᱳᱭ ᱚᱱᱠᱟᱹᱜᱮ ᱤᱭᱟᱹ ᱠᱚ ᱪᱮᱫ ᱠᱚ ᱞᱟᱹᱭᱟ ᱳᱭ ᱚᱜ ᱚᱲᱮᱡ ᱤᱭᱟᱹ ᱴᱤᱱ ᱠᱚ ᱦᱮᱸᱻ ᱚᱱᱟ ᱦᱚᱭ ᱚᱱᱟ ᱠᱚᱠᱚ ᱤᱫᱤᱭᱟ ᱚᱱᱟ ᱠᱚᱠᱚ ᱨᱩᱭᱟ ᱛᱟᱯᱚᱨᱮ ᱛᱷᱟᱹᱨᱤ ᱠᱚᱦᱚᱸ ᱠᱚ ᱨᱩᱭ ᱜᱮᱭᱟ᱾
ᱟᱪᱷᱟ
ᱤᱭᱟᱹ ᱵᱟᱵᱟ ᱦᱚᱲ ᱠᱚᱦᱚᱸ ᱩᱱᱠᱩ ᱦᱚᱸ ᱚᱱᱠᱟᱜᱮ ᱛᱩᱢᱫᱟᱹᱜ ᱴᱟᱢᱟᱠ ᱚᱱᱠᱟᱜᱮ ᱠᱟᱥᱚᱨ ᱤᱭᱟᱹ ᱟᱛᱮᱜ ᱠᱚ ᱦᱤᱡᱩᱜ ᱜᱮᱭᱟ᱾ ᱮ ᱴᱤᱱ-ᱴᱤᱱ ᱠᱚ ᱟᱛᱮᱫ ᱦᱮᱸ
ᱛᱟᱦᱞᱮ ᱟᱵᱮᱥᱮᱫ ᱫᱚ ᱡᱷᱚᱛᱚ ᱜᱮ ᱠᱟᱹᱴᱤᱡ ᱡᱟᱠ-ᱡᱚᱢᱚᱠ ᱵᱷᱟᱵᱮ ᱦᱩᱭᱩᱜ ᱜᱮᱭᱟ᱾
ᱦᱳᱭ ᱡᱟᱸᱠ-ᱡᱚᱢᱚᱠ ᱵᱷᱟᱜᱮ ᱦᱩᱭᱩᱜ ᱜᱮᱭᱟ ᱟᱨ ᱥᱚᱨᱦᱟᱭ ᱫᱚ ᱟᱨ
ᱢᱟᱱᱮ ᱟᱵᱚ ᱡᱟᱦᱟᱸ ᱠᱟᱞᱟᱨ ᱠᱚ ᱮᱠᱷᱚᱱ ᱯᱮ ᱫᱚᱦᱚ ᱠᱟᱫᱟ ᱵᱷᱟᱹᱜᱤ ᱴᱤᱠ ᱜᱮᱭᱟ᱾
ᱦᱳᱭ-ᱦᱳᱭ- ᱦᱳᱭ ᱦᱮᱸᱻᱦᱮᱸ ᱦᱳᱭ ᱢᱟᱱᱮ ᱟᱹᱰᱤ ᱡᱟᱠ-ᱡᱚᱨᱚᱠ ᱠᱟᱛᱮᱫ ᱜᱮ ᱟᱹᱰᱤ ᱨᱟᱹᱥᱠᱟᱹ ᱠᱟᱛᱮᱫ ᱜᱮ ᱟᱨ ᱤᱭᱟᱹ ᱥᱚᱨᱦᱟᱭ ᱫᱚ ᱟᱨᱜᱮ ᱵᱮᱥᱤᱭᱟ ᱟᱨᱚ ᱚᱱᱠᱟ ᱦᱚᱯᱚᱱᱨᱟ ᱡᱟᱶᱟᱭ ᱜᱚᱝ ᱠᱮ ᱠᱚᱠᱚ ᱦᱮᱡ ᱠᱚᱜᱼᱟ ᱟᱨᱚ ᱵᱮᱥᱤ ᱨᱟᱹᱥᱠᱟᱹ ᱵᱩᱡᱩᱜᱼᱟ᱾
ᱦᱮᱸᱻ ᱟᱪᱷᱟ ᱥᱚᱨᱦᱟᱭ ᱨᱮ ᱟᱯᱮᱥᱮᱜ ᱠᱤ ᱢᱟᱱᱮ ᱮᱢᱤᱭ ᱟᱹᱛᱩ ᱦᱚᱲ ᱡᱟᱦᱟᱸᱭ ᱦᱚᱭᱛᱚᱠᱚ ᱪᱟᱞᱟᱣᱱᱟ ᱩᱱᱠᱩ ᱫᱤᱭᱮ ᱡᱚᱢ ᱧᱩ ᱯᱮ ᱮᱢᱟ ᱠᱚᱜᱮᱭᱟ?
ᱦᱮᱸᱻ ᱮᱢᱜᱮ ᱥᱩᱫᱷᱩ ᱚᱲᱟᱜ ᱨᱮᱱᱟᱜ ᱚᱱᱠᱟ ᱯᱩᱡᱟᱹ ᱤᱭᱟᱹ ᱠᱚ ᱩᱱᱠᱩ ᱫᱚ ᱵᱟᱝᱜᱮ ᱠᱷᱟᱱ ᱫᱚ ᱮᱢᱜᱮ
ᱟᱪᱷᱟ᱾
ᱦᱳᱭ ᱦᱳᱭ᱾ ᱚᱲᱟᱜ ᱨᱮᱱᱟᱜ ᱫᱚ ᱚᱲᱟᱜ ᱦᱚᱲ ᱟᱨ ᱥᱟᱶᱛᱮ ᱦᱚᱯᱚᱱ ᱮᱨᱟ ᱡᱟᱶᱟᱭ ᱜᱚᱢᱠᱮ
ᱟᱪᱷᱟ᱾
ᱦᱳᱭ ᱚᱱᱟ ᱚᱲᱟᱜ ᱵᱷᱤᱛᱤᱨ ᱨᱮᱱᱟᱜ
ᱚ᱾
ᱦᱳᱭ ᱛᱟᱦᱞᱮ ᱟᱯᱮ ᱫᱚ ᱪᱮᱫ ᱞᱮᱠᱟ?
ᱟᱞᱮ ᱦᱚᱸ ᱟᱯᱮ ᱚᱝᱠᱟ ᱜᱮ ᱛᱟᱯᱚᱨᱮ ᱠᱤᱪᱷᱩ ᱡᱟᱭᱜᱟᱮ ᱧᱮᱞ ᱦᱩᱭ ᱟᱠᱟᱱᱟ ᱡᱮ
ᱦᱳᱭ ᱦᱳᱭ᱾
ᱛᱚ ᱟᱛᱩ ᱦᱚᱲ ᱠᱚᱨᱮ ᱡᱟᱦᱟᱸᱭ ᱦᱚᱲ ᱠᱚ ᱪᱟᱞᱟᱜ ᱜᱮᱭᱟ ᱢᱟᱱᱮ ᱢ ᱥᱤᱧ ᱵᱮᱲᱟ ᱛᱟᱦᱮ ᱯᱤᱴᱷᱟᱹ ᱞᱟᱴᱷᱟ ᱠᱟᱜᱼᱟ ᱠᱚ ᱮᱢᱤ ᱫᱟᱠᱟ ᱠᱚ ᱤᱥᱤᱱ ᱵᱟᱲᱟ ᱠᱟᱜᱼᱟ ᱩᱝᱠᱩ ᱠᱤᱱᱛᱩ ᱫᱤᱭᱮ ᱡᱷᱚᱛᱚ ᱦᱚᱲ ᱠᱚ ᱮᱢᱟ ᱠᱚᱜᱮᱭᱟ᱾
ᱦᱳᱭ ᱦᱳᱭ᱾
ᱫᱚᱥ ᱵᱟᱨ ᱡᱚᱱ ᱠᱚ ᱪᱟᱞᱟᱣ ᱱᱟ ᱡᱷᱚᱛᱚ ᱠᱚ ᱮᱢᱟᱜ ᱠᱚᱣᱟ ᱚᱝᱠᱟ ᱦᱚ ᱧᱮᱞ ᱦᱩᱭ ᱠᱟᱱᱟ᱾ ᱠᱤᱝᱵᱟ ᱟᱞᱮ ᱴᱷᱮᱱ ᱫᱚ ᱮᱠᱷᱚᱱᱳ ᱚᱝᱠᱟ ᱫᱚ ᱵᱟᱹᱧ ᱧᱮᱞ ᱵᱟᱲᱟ ᱠᱟᱫᱟ᱾
ᱚ ᱟᱪᱪᱷᱟ ᱟᱪᱪᱷᱟ ᱦᱳᱭ ᱦᱮᱸ ᱚᱝᱠᱟ ᱮᱢ ᱵᱟᱲᱟ ᱦᱩᱭᱩᱜ ᱜᱮᱭᱟ ᱦᱩᱸ᱾
ᱟᱪᱪᱷᱟ᱾
ᱦᱳᱭ᱾
ᱛᱟᱦᱚᱞᱮ ᱥᱟᱠᱨᱟᱛ ᱨᱮ ᱟᱯᱮ ᱚᱱᱛᱮ ᱵᱚᱡᱷᱟ ᱛᱩᱧ ᱦᱩᱭᱩᱜ ᱜᱮᱭᱟ ᱥᱮ ᱵᱟᱝ?
ᱮᱸ ᱵᱟᱝ ᱜᱮ ᱚᱱᱟ ᱫᱚ ᱵᱟᱝ ᱦᱩᱭᱩᱜᱼᱟ ᱟᱯᱮ ᱥᱮᱱ ᱫᱚ ᱦᱩᱭᱩᱜ ᱛᱮ?
ᱦᱮᱸ ᱟᱞᱮ ᱟᱛᱳ ᱨᱮ ᱤᱧ ᱧᱮᱞ ᱫᱟ ᱵᱚᱡᱷᱟ ᱛᱩᱧ ᱫᱚ ᱦᱩᱭᱩᱜ ᱜᱮᱭᱟ ᱾
ᱟᱪᱪᱷᱟ ᱚᱱᱟ ᱵᱟᱨᱮ ᱛᱮ ᱞᱟᱹᱭ ᱢᱮᱥᱮ ᱚᱱᱟ ᱫᱚ ᱪᱮᱫ ᱞᱮᱠᱟ?
ᱢᱟᱱᱮ ᱥᱟᱠᱨᱟᱛ ᱯᱚ-ᱯᱚ ᱯᱚᱨᱮᱨ ᱫᱤᱱ ᱦᱚᱭᱛᱳ ᱛᱮᱦᱤᱧ ᱫᱚ ᱢᱚᱠᱚᱨ ᱰᱩᱵ ᱠᱟᱱᱟ ᱥᱮᱛᱟᱜ ᱵᱮᱲᱟ
ᱦᱳᱭ ᱦᱳᱭ᱾
ᱫᱤᱭᱮ ᱯᱤᱴᱷᱟᱹ ᱞᱟᱴᱷᱟ ᱡᱚᱢ ᱠᱟᱛᱮᱜ ᱡᱷᱚᱛᱚ ᱟᱫᱚ ᱢᱟᱡᱟᱱ ᱵᱮᱲᱟ ᱡᱟᱦᱟᱸᱭ ᱟᱞᱮ ᱱᱟᱭᱠᱮ ᱢᱮᱱᱟᱭᱟ
ᱦᱳᱭ ᱦᱳᱭ᱾
ᱱᱟᱭᱠᱮ ᱡᱚᱜᱽ ᱢᱟᱺᱡᱷᱤ ᱡᱟᱦᱟᱸᱭ ᱢᱮᱱᱟᱜ ᱠᱚᱣᱟ ᱩᱱᱠᱩ ᱢᱤᱫᱴᱟᱜ ᱢᱟᱱᱮ ᱠᱟᱭᱨᱟ ᱫᱟᱨᱮ ᱠᱚ ᱤᱫᱤ ᱠᱟᱜᱼᱟ ᱾
ᱦᱳᱭ᱾
ᱠᱟᱭᱨᱟ ᱫᱟᱨᱮ ᱤᱫᱤ ᱠᱟᱜ ᱫᱤᱭᱮ ᱢᱟᱴᱷ ᱨᱮ ᱢᱤᱫᱴᱷᱮᱱ ᱠᱚ ᱛᱚᱯᱟᱭᱟ ᱫᱤᱭᱮ ᱩᱱᱠᱩ ᱦᱚᱸᱛᱚ ᱱᱟᱭ ᱠᱮ ᱱᱟᱭᱠᱮ ᱠᱟᱴᱤᱡ ᱮ ᱯᱩᱡᱟᱹᱣᱟᱜ-ᱟ ᱚᱸᱰᱮ ᱾
ᱦᱮᱸ ᱦᱮᱸ᱾
ᱯᱩᱡᱟᱹ ᱯᱚᱨᱮ ᱟᱹᱛᱩ ᱦᱚᱲ ᱠᱚ ᱡᱷᱚᱛᱚ ᱠᱚ ᱡᱟᱣᱨᱟᱜᱼᱟ ᱚᱸᱰᱮ ᱟᱸᱜᱥᱟᱨ ᱠᱚᱠᱚ ᱤᱫᱤ ᱠᱟᱜᱼᱟ ᱾ ᱥᱟᱨ ᱠᱚ, ᱫᱤᱭᱮ ᱟᱹᱰᱤ ᱥᱟᱜᱤᱧ ᱥᱟᱹᱜᱤᱧ ᱨᱮᱠᱚ ᱫᱚᱦᱚ ᱠᱟᱜᱼᱟ, ᱫᱤᱭᱮ ᱥᱟᱺᱜᱤᱧ ᱠᱷᱚᱱ ᱜᱮ ᱚᱱᱟ ᱠᱟᱹᱴᱤᱡ ᱚᱱᱟ ᱠᱚ ᱛᱩᱧᱟ᱾
ᱦᱳᱭ ᱦᱳᱭ᱾
ᱡᱟᱸ ᱫᱟᱨᱮ ᱢᱮᱱᱟᱜᱼᱟ ᱠᱟᱭᱨᱟ ᱫᱟᱨᱮ
ᱦᱳᱭ ᱦᱳᱭ᱾
ᱛᱟᱦᱚᱞᱮ ᱡᱟᱦᱟᱸᱭᱮ ᱛᱩᱧ ᱜᱟᱛᱷᱟᱲ ᱫᱟᱲᱮᱭᱟᱜ-ᱟ ᱚᱱᱟ ᱯᱨᱚᱛᱷᱚᱢ, ᱛᱟᱦᱞᱮ ᱫᱤᱭᱮ ᱩᱱᱤᱜᱮ ᱟᱫᱚ ᱟᱛᱳ ᱦᱚᱲ ᱨᱮᱱ ᱡᱟᱦᱟᱸᱭ ᱜᱮ ᱩᱱᱤ ᱠᱟᱹᱴᱤᱡ ᱜᱷᱚᱲᱟ ᱠᱟᱛᱮᱜ ᱠᱚ ᱟᱹᱜᱩᱮᱭᱟ ᱢᱟᱺᱡᱷᱤ ᱚᱲᱟᱜ ᱾
ᱚ ᱟᱪᱪᱷᱟ ᱟᱪᱪᱷᱟ ᱦᱮᱸ ᱦᱮᱸ᱾
ᱢᱟᱺᱡᱷᱤ ᱚᱲᱟᱜ ᱠᱚ ᱟᱹᱜᱩᱭ ᱭᱟ ᱫᱤᱭᱮ ᱚᱸᱰᱮ ᱡᱟᱸᱜᱟ ᱠᱚ ᱟᱵᱩᱜ ᱠᱚᱣᱟ ᱡᱟᱦᱟᱸᱭ ᱢᱺᱡᱷᱤ ᱟᱭᱳ ᱛᱟᱠᱚ ᱢᱮᱱᱟᱜ ᱠᱚᱣᱟ ᱠᱩᱲᱤ ᱜᱤᱫᱽᱨᱟᱹ ᱢᱮᱱᱟᱜ ᱡᱟᱦᱟᱸᱭ ᱢᱮᱱᱟᱜ ᱠᱚᱣᱟ ᱚᱸᱰᱮ ᱩᱱᱠᱩ ᱛᱟᱦᱞᱮ ᱡᱟᱦᱟᱸᱟᱭ ᱡᱟᱦᱟᱸᱟᱭ ᱡᱚᱥ ᱠᱟᱫᱟ ᱩᱱᱤ ᱜᱷᱚ ᱜᱷᱚᱲᱟᱭᱟ ᱛᱚ? ᱜᱷᱚᱲᱟᱱᱮ ᱩᱱᱤ ᱠᱚ ᱡᱟᱸᱜᱟ ᱠᱚ ᱟᱹᱨᱩᱵᱮᱭᱟ ᱛᱟᱯᱚᱨᱮ ᱡᱟᱦᱟᱸᱭ ᱢᱮᱱᱟᱜ ᱠᱚᱣᱟ ᱱᱟᱭᱠᱮ ᱦᱟᱲᱟᱢ ᱩᱱᱤ ᱦᱚᱸ ᱡᱟᱸᱜᱟ ᱠᱚ ᱟᱹᱨᱩᱵ ᱛᱟᱭᱟ ᱫᱤᱭᱮ ᱟᱹᱛᱩᱳ ᱟᱹᱛᱩ ᱦᱚᱲ ᱡᱷᱚᱛᱚ ᱠᱚ ᱡᱟᱣᱨᱟᱜᱼᱟ ᱢᱟᱺᱡᱷᱤ ᱚᱲᱟᱜ ᱨᱮ, ᱚᱸᱰᱮ ᱫᱤᱭᱮ ᱱᱩᱠᱩ ᱞᱮ ᱞᱮᱴᱚ ᱠᱚ ᱡᱩᱛ ᱠᱟᱜᱼᱟ ᱞᱮᱴᱚ ᱡᱤᱞ ᱞᱮᱴᱚ,
ᱚ ᱟᱫᱚ ᱡᱤᱞ ᱫᱚ ᱪᱮᱫ ᱡᱤᱞ ᱥᱤᱢ ᱡᱤᱞ?
ᱥᱤᱢ ᱡᱮᱞ ᱦᱚᱸ ᱥᱤᱢ-ᱥᱩᱠᱨᱤ ᱵᱟᱱᱟᱨ ᱜᱮ ᱛᱟᱦᱮᱸᱱᱟ ᱾
ᱚ ᱟᱪᱪᱷᱟ ᱟᱪᱪᱷᱟ ᱦᱮᱸ᱾
ᱛᱚᱠᱷᱚᱱ ᱚᱱᱮ ᱠᱷᱤᱡᱩᱨ ᱜᱩᱲ ᱦᱩᱭᱩᱜ ᱜᱮᱭᱟ, ᱟᱨ ᱟᱞᱮ ᱥᱮᱫᱚ ᱠᱷᱮᱡᱩᱨ ᱜᱩᱲ ᱟᱨ ᱚᱱᱟ ᱠᱷᱟᱹᱡᱟᱹᱲᱤ ᱢᱮᱥᱟ ᱠᱟᱛᱮᱜ ᱥᱤᱯᱤ ᱠᱟᱜᱼᱟ ᱠᱚ, ᱫᱤᱭᱮ ᱟᱱᱟ ᱥᱟᱨᱡᱚᱢ ᱥᱟᱠᱟᱢ ᱨᱮ ᱯᱷᱩᱲᱩᱜ ᱠᱟᱛᱮᱜ ᱛᱟᱞᱦᱮ ᱡᱟᱦᱟᱸᱛᱤᱱᱟᱹᱜ ᱦᱚᱲ ᱠᱚ ᱡᱟᱦᱟᱸ ᱛᱤᱱᱟᱹᱜ ᱦᱚᱲ ᱠᱚ ᱡᱟᱣᱨᱟᱜᱼᱟ ᱢᱟᱺᱡᱷᱤ ᱚᱲᱟᱜ ᱨᱮ ᱛᱟᱦᱚᱞᱮ ᱡᱷᱚᱛᱚ ᱦᱚᱲ ᱢᱤᱫ ᱯᱷᱩᱲᱩᱜ ᱠᱟᱛᱮ ᱠᱚ ᱮᱢᱟ ᱠᱚ ᱚᱱᱟ᱾ ᱠᱷᱟᱹᱡᱟᱹᱲᱤ ᱟᱨ ᱜᱩᱲ ᱥᱤᱯᱤ ᱠᱟᱛᱮᱜ ᱟᱨ ᱚᱱᱟ ᱞᱮᱴᱚ ᱥᱤᱯᱤ ᱠᱟᱛᱮᱜ᱾ ᱛᱟᱵᱚᱞᱮ ᱡᱟᱦᱟᱸᱭ ᱦᱚᱛᱚ ᱥᱮᱨᱮᱧ ᱦᱚᱸᱠᱚ ᱵᱟᱲᱟᱭᱟ ᱠᱟᱹᱴᱤᱡ ᱠᱚ ᱥᱮᱨᱮᱧᱟᱜᱼᱟ᱾
ᱦᱳᱭ ᱦᱳᱭ ᱦᱳᱭ ᱦᱮᱸ ᱦᱮᱸ ᱦᱮᱸ᱾ ᱦᱳᱭ ᱟᱵᱚ ᱫᱚ ᱮᱱᱮᱡ ᱥᱮᱨᱮᱧ ᱱᱤᱭᱮ ᱜᱮᱛᱚ ᱦᱳᱭ ᱟ
ᱛᱩᱧ ᱨᱮᱱᱟᱜ ᱢᱤᱫᱴᱟᱝ ᱠᱟᱦᱤᱱᱤ ᱢᱮᱱᱟᱜᱼᱟ ᱤᱧ ᱥᱚᱴᱷᱤᱠ ᱚᱱᱟ ᱫᱚ ᱵᱟᱹᱧ ᱵᱟᱲᱟᱭᱟ ᱢᱟᱱᱮ ᱪᱮᱫ ᱟᱵᱚᱱ ᱪᱮᱫᱟᱜ ᱵᱚᱱ ᱛᱩᱧᱟ᱾
ᱴᱤᱡ ᱞᱟᱹᱭᱢᱮ ᱦᱳᱭ᱾
ᱵᱟᱝ ᱚᱱᱟ ᱫᱚ ᱠᱤᱱᱛᱩ ᱮᱠᱟᱞᱮ ᱥᱮᱨᱚᱠᱚᱢ ᱫᱚ ᱵᱟᱧ ᱵᱟᱲᱟᱭᱟ ᱾
ᱚ ᱟᱪᱪᱷᱟ ᱟᱪᱪᱷᱟ ᱦᱳᱭ ᱦᱳᱭ ᱦᱮᱸᱛᱚ᱾
ᱱᱤᱭᱟᱹ ᱵᱮᱯᱟᱨ ᱨᱮᱱᱟᱜ ᱠᱟᱹᱦᱤᱱᱤ ᱢᱮᱱᱟᱜᱼᱟ, ᱡᱮ ᱪᱮᱫᱟᱜ ᱠᱚ ᱛᱩᱸᱧᱟ ᱛᱚᱵᱮ ᱚᱱᱟ ᱯᱚᱨᱚᱵᱚᱨᱛᱤ ᱠᱟᱞᱨᱮ ᱠᱟᱹᱴᱤᱪ ᱵᱟᱲᱟᱭ ᱵᱟᱲᱟᱭ ᱦᱩᱭᱩᱜᱼᱟ ᱪᱮᱫ
ᱦᱳᱭ ᱦᱳᱭ ᱦᱳᱭ ᱛᱟᱦᱞᱮ ᱟᱯᱮ ᱫᱚ ᱥᱮᱸᱫᱽᱨᱟ ᱫᱚ ᱛᱤᱥ ᱯᱮ ᱪᱟᱞᱟᱜ ᱜᱮᱭᱟ ᱟᱠᱷᱟᱱ ᱡᱟᱛᱛᱟ ᱥᱮ ᱛᱤᱥ?
ᱥᱮᱸᱫᱽᱨᱟ ᱟᱠᱷᱟᱱ ᱡᱟᱛᱨᱟ ᱨᱮ ᱪᱟᱞᱟᱜ ᱦᱩᱭᱩᱜ ᱜᱮᱭᱟ᱾
ᱚᱻ ᱪᱤᱞᱤ ᱠᱚᱯᱮ ᱥᱮᱸᱫᱽᱨᱟ ᱠᱚ ᱜᱮᱭᱟ?
ᱥᱮᱸᱫᱽᱨᱟ ᱵᱤᱨ ᱠᱚ ᱪᱟᱞᱟᱜ ᱜᱮᱭᱟ ᱛᱚ ᱟᱥᱚᱞᱮ ᱢᱟᱱᱮ ᱡᱮ ᱨᱚᱠᱚᱢ ᱧᱟᱢᱚᱜᱼᱟ
ᱦᱳᱭ ᱦᱳᱭ᱾
ᱦᱳᱭᱛᱚ ᱠᱩᱞᱩᱞᱟᱹᱭ ᱠᱚ ᱮᱢᱱᱤ ᱪᱮᱬᱮ ᱠᱚ ᱟᱹᱰᱤ ᱥᱚᱢᱚᱭ ᱛᱚᱨᱚᱫ ᱠᱚ
ᱦᱳᱭ ᱦᱳᱭ ᱦᱳᱭ ᱛᱚᱨᱦᱚᱫ ᱛᱚᱨᱦᱚᱫ ᱫᱚ ᱱᱮᱛᱟᱨ ᱫᱚ ᱩᱱᱟᱹᱜ ᱡᱟᱹᱥᱛᱤ ᱯᱟᱹᱦᱤᱞ ᱞᱮᱠᱟ ᱫᱚ ᱵᱟᱠᱚ ᱧᱟᱢᱚᱜ ᱠᱟᱱᱟ᱾ ᱟᱨ ᱯᱟᱹᱦᱤᱞ ᱫᱚ ᱛᱚᱨᱦᱚᱫ ᱦᱚᱸ ᱫᱚᱢᱮ ᱵᱚᱱ ᱡᱚᱢᱮᱫ ᱠᱚ ᱛᱟᱦᱮᱸᱱ ᱜᱮᱭᱟ ᱛᱚ ᱱᱮᱛᱟᱨ ᱫᱚ
ᱦᱮᱸ᱾
ᱛᱚᱨᱦᱚᱫ ᱦᱚᱸ ᱱᱮᱛᱟᱨ ᱩᱱᱟᱹᱜ ᱫᱚ ᱵᱟᱠᱚ ᱡᱚᱢᱮᱫ ᱠᱚᱣᱟ ᱩᱱᱟᱹᱜ ᱫᱚ ᱧᱮᱞ ᱦᱚᱸ ᱵᱟᱠᱚ ᱧᱮᱞᱚᱜ ᱠᱟᱱᱟ᱾
ᱱᱮᱛᱟᱨ ᱟᱹᱰᱤ ᱜᱟᱱ ᱠᱚ ᱠᱚᱢ ᱠᱟᱱᱟ ᱞᱟᱦᱟ ᱠᱷᱚᱱ ᱫᱚᱠᱚ ᱠᱚᱢ ᱠᱟᱱᱟ᱾
ᱦᱳᱭ ᱦᱳᱭ ᱦᱳᱭ ᱟᱨ ᱡᱚᱢ ᱵᱟᱲᱟ ᱠᱟᱫᱟ ᱥᱮ ᱵᱟᱝ ᱛᱚᱨᱦᱚᱫ ᱡᱤᱞ ᱫᱚ᱾
ᱦᱮᱸ ᱛᱚᱨᱦᱚᱫ ᱡᱤᱞ ᱫᱚ ᱡᱚᱢ ᱦᱩᱭ ᱠᱟᱱᱟ᱾
ᱦᱳᱭ ᱦᱳᱭ ᱟᱨ ᱪᱮᱫ ᱞᱮᱠᱟ ᱵᱩᱡᱷᱟᱜᱼᱟ ᱵᱮᱥ ᱜᱮ?
ᱦᱮᱸ ᱵᱮᱥ ᱜᱮ ᱵᱩᱡᱷᱟᱹᱜ ᱜᱮᱭᱟ᱾
ᱦᱳᱭ ᱦᱳᱭ ᱦᱮᱸ ᱛᱚ ᱥᱮ ᱟᱨ ᱛᱟᱦᱞᱮ ᱮᱸ ᱦᱮᱸ ᱧᱟᱢᱚᱜ ᱛᱟᱦᱮᱸᱱ ᱜᱮᱭᱟ ᱠᱚ ᱟᱫᱚ ᱱᱮᱛᱟᱨ ᱫᱚ ᱵᱟ